ᱦᱮᱞᱳ
ᱦᱮᱞᱳ ᱡᱚᱦᱟᱨ ᱜᱮ ᱫᱤᱫᱤ
ᱦᱮᱸ ᱡᱚᱦᱟᱨ ᱜᱮ ᱢᱟᱹᱭ ᱦᱮᱸ
ᱦᱮᱸ ᱪᱮᱫ ᱞᱮᱠᱟ ᱦᱮᱱᱟᱜ ᱯᱮᱭᱟ
ᱮᱸ ᱵᱮᱥ ᱵᱟᱲᱟ ᱜᱮ ᱢᱮᱱᱟᱜ ᱞᱮᱭᱟ ᱱᱤᱛᱚᱜ ᱫᱚ ᱮᱱᱠᱷᱟᱱ ᱾ ᱠᱷᱟᱱ ᱟᱯᱮ ᱫᱚ ᱢᱟᱹᱭ?
ᱦᱮᱸ ᱟᱞᱮ ᱦᱚᱸ ᱫᱤᱫᱤ ᱵᱮᱥ ᱜᱮ ᱦᱮᱱᱟᱜ ᱞᱮᱭᱟ ᱱᱤᱛᱚᱜ ᱫᱚ
ᱚ ᱦᱮᱸᱛᱚ ᱟᱨ ᱡᱚᱛᱚ ᱦᱚᱲᱜᱮ ᱚᱲᱟᱜ ᱠᱚᱨᱮ ᱠᱚ ᱵᱮᱥ ᱵᱟᱲᱟ ᱜᱮᱭᱟ
ᱦᱳᱭ ᱡᱚᱛᱚᱜᱮ ᱵᱮᱥ ᱜᱮᱭᱟᱞᱮ ᱦᱳᱭ
ᱟᱨ ᱚᱱᱠᱟ ᱟᱯᱮᱥᱮᱫ ᱚᱱᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝᱟ
ᱦᱳᱭ ᱦᱩᱭᱩᱜ ᱠᱟᱱ ᱜᱮᱭᱟ ᱫᱟᱜ ᱡᱟᱹᱲᱤ ᱠᱚ ᱦᱩᱭᱩᱜ ᱠᱟᱱᱟ ᱦᱳᱭ
ᱥᱮᱫ ᱫᱚ ᱱᱤᱛᱚᱜ ᱦᱚᱸ ᱱᱚᱜᱼᱚᱭ ᱫᱟᱜ ᱡᱟᱹᱲᱤ ᱦᱩᱭᱩᱜᱜ ᱠᱟᱱᱟ ᱦᱩᱰᱩᱨ ᱵᱤᱡᱽᱞᱤᱜ ᱮ ᱫᱚᱢᱮ
ᱚ ᱦᱳᱭ ᱟᱞᱮ ᱥᱮᱫ ᱫᱚ ᱵᱚᱱᱫᱚ ᱟᱠᱟᱫᱼ ᱟᱭ ᱤᱱᱠᱟᱹ ᱫᱟᱜ ᱮ ᱡᱚᱨᱚ ᱟᱠᱟᱫ ᱟᱭ ᱩᱱᱟᱹᱜ ᱫᱚ ᱵᱟᱝᱟ
ᱚ ᱟᱞᱮ ᱥᱮᱫ ᱫᱚ ᱡᱚᱨᱚ ᱵᱟᱲᱟ ᱠᱮᱫ ᱜᱮ ᱟᱨᱚ ᱱᱚᱜᱼᱚᱭ ᱱᱤᱛᱚᱜ ᱦᱚᱸ ᱫᱟᱜ ᱮᱫ ᱜᱮ ᱦᱜ ᱠᱷᱟᱱ ᱟᱸᱡᱚᱢ ᱵᱟᱲᱟ ᱠᱮᱫᱼᱟ ᱯᱮ
ᱦᱮᱸ ᱦᱳᱭ ᱡᱚᱢ ᱵᱟᱲᱟ ᱠᱟᱜ ᱞᱮ
ᱚ ᱦᱮᱸ ᱟᱞᱮ ᱦᱚᱸ ᱡᱚᱢ ᱵᱟᱲᱟ ᱠᱮᱜᱼᱟ ᱞᱮ
ᱚ ᱪᱮᱫ ᱠᱚ ᱩᱛᱩ ᱟᱠᱟᱟᱜᱼᱟ ᱟᱯᱮ ᱛᱮᱦᱮᱧ ᱫᱚ ᱦ
ᱛᱮᱦᱮᱧ ᱫᱚ ᱚᱱᱠᱟ ᱫᱚ ᱪᱮᱫ ᱦᱚᱸ ᱵᱟᱞᱮ ᱩᱛᱩ ᱠᱟᱜᱼᱟ ᱫᱟᱹᱞ ᱟᱨ ᱚᱱᱮ ᱠᱤᱫᱩᱵᱽ ᱟᱲᱟᱜ ᱨᱟᱥᱮ ᱠᱟᱜᱼᱟ ᱞᱮ
ᱚ ᱠᱤᱫᱩ ᱟᱲᱟᱜ ᱟᱪᱪᱷᱟ ᱠᱤᱫᱩ ᱟᱲᱟᱜ ᱢᱟ ᱵᱤᱨ ᱨᱮ ᱧᱟᱢᱚᱜ ᱟᱥᱮ
ᱦᱮᱸ ᱠᱤᱫᱩ ᱟᱲᱟᱜ ᱫᱚ ᱵᱤᱨ ᱨᱮᱜᱮ ᱧᱟᱢᱚᱜᱼᱟ
ᱚ ᱟᱪᱪᱷᱟ ᱛᱟᱦᱚᱞᱮ ᱵᱟᱝᱟ ᱟᱥᱮᱫ ᱫᱚ ᱵᱤᱨ ᱫᱚ ᱵᱟᱹᱱᱩᱜᱼᱟ ᱟᱹᱰᱤ ᱥᱟᱺᱜᱤᱧ ᱜᱮᱭᱟ
ᱚ ᱟᱪᱪᱷᱟ ᱟᱞᱮ ᱥᱮᱫ ᱫᱚ ᱮ ᱠᱤᱫᱩ ᱟᱲᱟᱜ ᱠᱚ ᱧᱟᱢᱚᱜᱼᱟ ᱟᱨᱦᱚᱸ ᱚᱱᱠᱟᱜ ᱜᱮ ᱵᱤᱨ ᱨᱮ ᱟᱹᱰᱤ ᱠᱤᱪᱷᱩ ᱜᱮ ᱧᱟᱢᱚᱜ ᱜᱮᱭᱟ ᱢᱟᱱᱮ ᱵᱤᱨ ᱨᱮᱱᱟᱜ ᱚᱱᱠᱟ ᱩᱛᱩ ᱠᱟᱛᱮᱫ ᱵᱚᱱ ᱡᱚᱢ ᱫᱟᱲᱮᱭᱟᱜᱼᱟ ᱚᱱᱠᱟᱱᱟᱜ ᱡᱤᱱᱤᱥ ᱠᱚ
ᱚ ᱦᱳᱭ ᱟᱨᱦᱚᱸ ᱞᱟᱹᱭ ᱟᱠᱠᱚ ᱪᱮᱫ ᱢᱟᱴᱷᱟ ᱟᱲᱟᱜ ᱠᱚᱥᱮ ᱪᱮᱫ ᱠᱚ ᱧᱟᱢᱚᱜᱼᱟ
ᱦᱳᱭ ᱦᱳᱭ ᱟᱨᱚ ᱵᱤᱨ
ᱛᱚ ᱤᱧ ᱫᱚ ᱵᱟᱹᱧ ᱡᱚᱢ ᱠᱟᱜᱼᱟ ᱯᱟᱞᱮᱫ ᱦᱳᱭ ᱦᱳᱭ ᱟᱫᱚ ᱦᱳᱭ ᱟᱨ ᱪᱮᱫ ᱠᱚ ᱧᱟᱢᱚᱜ ᱜᱮ ᱵᱤᱨ ᱨᱮ
ᱵᱤᱨ ᱨᱮᱫᱚ ᱚᱱᱠᱟ ᱚᱱᱟ ᱟᱲᱟᱜ ᱠᱚ ᱧᱟᱢᱚᱜᱼᱟ ᱟᱲᱟᱜ ᱥᱟᱠᱟᱢ ᱠᱚ ᱟᱨᱚ ᱫ ᱯᱩᱴᱠᱟᱹ ᱠᱚ ᱩᱱᱠᱩ ᱠᱚᱠᱚ ᱧᱟᱢᱚᱜᱼᱟ ᱱᱚᱜᱼᱚᱭ ᱱᱮᱛᱟᱨ ᱫᱚ ᱫᱟᱜ ᱫᱤᱱ ᱠᱟᱱᱟ ᱥᱮ ᱟᱫᱚ ᱱᱮᱛᱟᱨ ᱫᱚᱠᱚ ᱧᱟᱢᱚᱜᱼᱟ ᱩᱱᱠᱩ ᱩᱫ ᱯᱩᱴᱠᱟᱹ
ᱯᱩᱴᱠᱟᱹ ᱯᱩᱴᱠᱟᱹ ᱫᱚᱠᱚ ᱪᱮᱫᱠᱟᱱ ᱞᱮᱠᱟ ᱠᱚ ᱧᱮᱞᱚᱜᱼᱟ
ᱦᱮᱸ ᱯᱷᱩᱴᱠᱟᱹ ᱫᱚ ᱩᱱᱠᱩ ᱫᱚ ᱦ ᱦᱩᱭᱩᱜ ᱠᱟᱱᱟ ᱠᱚ ᱮ ᱡᱟᱦᱟᱸᱚᱱᱮ ᱦᱟᱥᱟ ᱠᱚ ᱡᱟᱦᱟᱸᱨᱮ ᱡᱚᱢᱟ ᱠᱚᱜᱼᱟ ᱟᱱᱮ ᱢᱟᱱᱮ ᱚᱱᱠᱟ ᱥᱟᱱ ᱞᱮᱠᱟ ᱜᱷᱟᱥ ᱠᱚᱛᱮ ᱯᱮᱨᱮᱡ ᱠᱚᱜᱼᱟ ᱡᱟᱭᱜᱟ ᱨᱮᱠᱚ ᱧᱟᱢᱚᱜᱼᱟ ᱟᱫᱚ ᱩᱱᱠᱩ ᱫᱚ
ᱚ ᱩᱱᱠᱩ ᱯᱩᱴᱠᱟᱹ ᱫᱚ ᱢᱟᱱᱮ ᱪᱮ ᱠᱟ ᱢᱟᱱᱮ ᱩᱱᱠᱩ ᱯᱩᱴ ᱠᱚᱫᱚ ᱢᱟᱱᱮ ᱛᱟᱲᱟᱢ ᱜᱮᱭᱟ ᱠᱚ ᱥᱮ ᱚᱱᱠᱟ ᱚᱢᱚᱱᱚᱜ ᱜᱮᱭᱟ ᱠᱚ ᱢᱟᱱᱮ ᱤᱭᱟᱹ ᱜᱚᱝᱜᱷᱟ ᱞᱮᱠᱟ ᱠᱚ
ᱚᱱᱠᱟ ᱵᱟᱝᱟ ᱩᱱᱠᱩ ᱫᱚ ᱜᱚᱝᱜᱷᱟ ᱞᱮᱠᱟ ᱪᱠᱟ ᱫᱚ ᱵᱟᱝ ᱩᱱᱠᱩ ᱫᱚ ᱢᱤᱫ ᱡᱟᱭᱜᱟ ᱨᱮᱜᱮ ᱠᱚ ᱛᱟᱦᱮᱸᱱᱟ ᱩᱱᱠᱩ ᱫᱚ ᱛᱟᱲᱟᱢ ᱵᱟᱲᱟ ᱠᱚᱫᱚ ᱵᱟᱝᱟ ᱢᱤᱫ ᱢᱤᱫᱴᱮᱱ ᱩᱱᱠᱩ ᱫᱚ ᱜᱳᱞ ᱜᱳᱞ ᱜᱮᱭᱟ ᱠᱚ ᱟᱨ ᱯᱩᱲ ᱜᱮᱭᱟ ᱠᱚ ᱟᱫᱚ ᱚᱱᱟ ᱚᱛ ᱞᱟᱹᱨ ᱨᱮ ᱛᱚ ᱟ ᱟᱫᱚ ᱩᱱᱠᱩ ᱫᱚ ᱮ ᱦᱟᱥᱟ ᱠᱚᱛᱮ ᱠᱚ ᱤᱭᱟᱹ ᱠᱚᱜᱼᱟ ᱟᱫᱚ ᱩᱱᱫᱚ ᱚᱱᱠᱟ ᱦᱮᱸ ᱟᱫᱚ ᱯᱩᱲ ᱫᱚ ᱵᱟᱠᱚ ᱧᱮᱞᱚᱜᱼᱟ ᱟᱫᱚ ᱡᱩᱫᱤᱢ ᱟᱹᱨᱩᱵ ᱥᱟᱯᱷᱟ ᱠᱚᱣᱟ ᱟᱫᱚ ᱫᱚᱢᱮ ᱯᱟᱹᱲ ᱜᱮᱠᱚ ᱧᱮᱞᱚᱜᱼᱟ
ᱟᱪᱪᱷᱟ ᱛᱟᱦᱞᱮᱤ ᱢᱟᱱᱮ ᱡᱤᱣᱤ ᱫᱚ ᱵᱟᱹᱪᱩᱜ ᱛᱟᱠᱚᱣᱟ ᱵᱟᱝᱥᱮ ᱚᱱᱰᱮᱜᱮ ᱚᱱᱠᱟ ᱠᱚ ᱦᱩᱭᱩᱜᱼᱟ
ᱦᱮᱸ ᱦᱮᱸ ᱦᱮᱸ
ᱟᱪᱪᱷᱟ ᱩᱫ ᱦᱳᱭ ᱩᱫ ᱛᱮᱫ ᱫᱚᱧ ᱟᱸᱡᱚᱢ ᱟᱠᱟᱜᱼᱟ ᱟᱫᱚ ᱯᱩᱴᱠᱟᱹ ᱫᱚ ᱵᱟᱹᱧ ᱟᱸᱡᱚᱢ ᱟᱠᱟ
ᱟᱫᱚ ᱟᱯᱮ ᱥᱮᱫ ᱫᱚ ᱚᱱᱠᱟ ᱵᱤᱨ ᱵᱟᱹᱱᱩᱜ ᱟᱛᱚ ᱛᱟᱦᱞᱮ ᱚᱛ ᱵᱩᱴᱠᱟᱹᱫᱚ ᱵᱟᱯᱮ ᱡᱚᱢ ᱠᱚ ᱵᱟᱯᱮ ᱧᱟᱢ ᱠᱚᱣᱟ ᱛᱚ
ᱚ ᱦᱳᱭ ᱛᱟᱦᱞᱮ ᱤᱧ ᱫᱚ ᱚᱱᱟ ᱩᱫ ᱛᱮᱫ ᱢᱟᱱᱮ ᱟᱞᱮ ᱮᱜ ᱢᱟᱱᱮ ᱚᱱᱠᱟᱞᱮ ᱠᱤᱨᱤᱧ ᱟᱹᱜᱩ ᱞᱮᱫᱼᱟ ᱦᱮᱸᱥᱮ ᱟᱫᱚ ᱥᱚᱲᱮ ᱥᱚᱲᱮ ᱥᱚᱲᱮ ᱞᱮ ᱡᱚᱢ ᱵᱮᱱᱟᱣ ᱞᱮᱫᱼᱟ ᱫᱚᱢᱮ ᱥᱤᱵᱤᱞ ᱠᱤᱫᱤᱧᱟ
ᱦᱮᱸ ᱫᱚᱢᱮᱜ ᱜᱮ ᱥᱤᱵᱤᱞᱟ ᱩᱫ ᱥᱚᱲᱮ ᱫᱚ ᱟᱨ ᱯᱩᱰᱠᱟ ᱞᱮᱴᱚ ᱯᱩᱴᱠᱟᱹ ᱞᱮᱴᱚ ᱦᱚᱸ ᱫᱚᱢᱮ ᱥᱤᱵᱤᱞᱟ ᱯᱩᱴᱠᱟᱹᱣ ᱦᱚᱸ ᱞᱮ ᱞᱮᱴᱚ ᱦᱚᱴᱚ ᱠᱚᱜᱮᱭᱟ
ᱟᱪᱪᱷᱟ ᱵᱟᱹᱧ ᱡᱚᱢ ᱵᱟᱲᱟ ᱟᱠᱟᱫᱟᱼᱟ ᱯᱩᱰ ᱠᱟ ᱞᱮᱴᱚ ᱫᱚ ᱟᱪᱪᱷᱟ ᱢᱤᱫ ᱫᱤᱱ ᱡᱚᱢ ᱦᱩᱭᱩᱜᱼᱟ ᱡᱟᱦᱟᱸ ᱛᱤᱥ
ᱟᱫᱚ ᱛᱟᱦᱚᱞᱮ ᱟᱯᱮ ᱫᱚ ᱚᱱᱟ ᱡᱩᱫᱤ ᱯᱮ ᱡᱚᱢᱟ ᱩᱫ ᱯᱷᱩᱴᱠᱟᱹ ᱛᱟᱦᱚᱞᱮ ᱠᱤᱨᱤᱧ ᱠᱟᱛᱮ ᱜᱮᱛᱚᱯᱮ ᱡᱚᱢᱟ
ᱦᱳᱭ ᱯᱷᱩᱴᱠᱟᱹ ᱫᱚ ᱵᱟᱹᱧ ᱟᱸᱡᱚᱢ ᱟᱠᱟᱟᱜᱼᱟ ᱯᱟᱞᱮᱫ ᱵᱟᱞᱮ ᱠᱤᱨᱤᱧ ᱟᱠᱟᱟᱜᱼᱟ ᱩᱫ ᱫᱚᱧ ᱢᱟᱱᱮ ᱩᱫ ᱫᱚᱞᱮ ᱠᱤᱨᱤᱧ ᱟᱠᱟᱟᱜᱼᱟ
ᱟᱪᱪᱷᱟ ᱩᱫ ᱦᱚᱸ ᱟᱨᱚ ᱟᱹᱰᱤ ᱨᱚᱠᱚᱢᱟᱜ ᱜᱮ ᱧᱟᱢᱚᱜ ᱫᱚ ᱢᱟᱱᱮ ᱩᱫ ᱨᱮᱱᱟᱜ ᱦᱚᱸ ᱵᱷᱮᱜᱟᱨ ᱵᱷᱮᱜᱟᱨ ᱧᱩᱛᱩᱢ ᱠᱚ ᱢᱮᱱᱟᱜᱼᱟ ᱚᱱᱠᱟ ᱵᱤᱨ ᱨᱮ ᱢᱮᱱᱟᱜᱼᱟ ᱢᱟᱱᱮ ᱚᱱᱠᱟ ᱟᱞᱟᱫᱟ ᱟᱞᱟᱫᱟ ᱛᱤᱱᱟᱹᱜ ᱨᱚᱠᱚᱢ ᱩᱫ ᱢᱮᱱᱟᱜᱥᱮ ᱟᱫᱚ ᱚᱱᱠᱟᱜᱮ ᱮ ᱚᱱᱟ ᱨᱮᱱᱟᱜ ᱥᱤᱵᱤᱞ ᱦᱚᱸ ᱟᱞᱟᱫᱟ ᱥᱟᱛ ᱠᱚ
ᱚ
ᱦᱮᱸ
ᱫᱚ ᱚᱱᱮ ᱢᱟᱱᱮ ᱱᱚᱸᱰᱮ ᱦᱚᱸ ᱢᱟᱱᱮ ᱵᱤᱨ ᱠᱚ ᱵᱟᱹᱪᱩᱜ ᱨᱮᱦᱚᱸ ᱢᱟᱱᱮ ᱡᱟᱦᱮᱨ ᱨᱮ ᱡᱟᱦᱮᱨ ᱨᱮ ᱚᱱᱰᱮ ᱡᱟᱦᱮᱨ ᱨᱮ ᱢᱟᱱᱮ ᱢᱟ ᱡᱟᱦᱮᱨ ᱨᱮᱢᱟ ᱟᱵᱚᱣᱟᱜ ᱡᱟᱦᱮᱨ ᱨᱮᱢᱟ ᱚᱱᱟ ᱫᱟᱨᱮ ᱠᱚ ᱫᱚᱢᱮ ᱛᱟᱦᱮᱱᱟ ᱛᱟᱦᱞᱮ ᱚᱱᱟ ᱠᱚᱨᱮ ᱢᱤᱫᱴᱤᱡ ᱪᱮᱫ ᱢᱤᱫᱴᱤᱡ ᱟᱨᱟᱜ ᱟᱨᱟᱜ ᱫᱷᱟᱨᱟ ᱢᱤᱫᱴᱤᱡ ᱩᱫ ᱦᱩᱭᱩᱜᱼᱟ ᱪᱮᱫ ᱩᱫ ᱧᱩᱛᱩᱢ ᱠᱚ ᱞᱟᱹᱭᱟ ᱚᱱᱟ ᱠᱚᱞᱮ ᱡᱚᱢ ᱵᱟᱲᱟ ᱟᱠᱟ-ᱟᱜᱼᱟ
ᱚ ᱤᱧ ᱦᱚᱸ ᱵᱟᱹᱧ ᱩᱭᱦᱟᱹᱨᱮᱫᱼᱟ ᱵᱟᱝ ᱫᱚ ᱚᱱᱟ ᱫᱚ ᱛᱚᱨᱢᱟᱞ ᱩᱫ ᱠᱟᱱᱟ ᱥᱮ ᱪᱮᱫ ᱠᱟᱱᱟ
ᱸ
ᱚᱱᱠᱟ ᱧᱩᱛᱩᱢ ᱫᱚ ᱵᱟᱝ ᱩᱭᱦᱟᱹᱨ ᱦᱤᱡᱩᱜ ᱠᱟᱱᱟ ᱤᱧᱟᱹᱜ ᱧᱩᱛᱩᱢ ᱫᱚ ᱚᱠᱟ ᱫᱚ ᱵᱟᱹᱧ ᱩᱭᱦᱟᱹᱨᱮᱫᱼᱟ ᱧᱩᱛᱩᱢᱤᱧ ᱩᱭᱦᱟᱹᱨᱮᱜᱼᱟ ᱢᱮᱱᱠᱷᱟᱱ ᱟᱫᱚ ᱚᱠᱟᱴᱟᱜ ᱚᱠᱟ ᱠᱚ ᱞᱟᱹᱭᱟ ᱚᱱᱟᱴᱟᱜ ᱫᱚ ᱵᱟᱹᱧ ᱩᱭᱦᱟᱹᱨᱫᱟ ᱧᱟᱢᱮᱫᱼᱟ
ᱛᱤᱱᱟᱹᱜ ᱜᱟᱱ ᱧᱩᱛᱩᱢ ᱠᱚ ᱦᱮᱱᱟᱜ ᱛᱮ
ᱮᱸ ᱧᱩᱛᱩᱢ ᱠᱚ ᱤᱧ ᱩᱭᱦᱟᱹᱨᱮᱫᱼᱟ ᱦᱟᱸᱜ ᱠᱷᱟᱱ ᱢᱤᱫᱴᱮᱱ ᱵᱟᱨᱭᱟ ᱜᱤᱧ ᱩᱭᱦᱟᱹᱨᱮᱫᱼᱟ ᱫᱚᱢᱮ ᱡᱟᱹᱥᱛᱤ ᱫᱚ ᱵᱟᱝ
ᱦᱮᱸ
ᱛᱚᱨᱢᱟᱞ ᱩᱫ ᱢᱤᱫᱴᱮᱱ ᱟᱨ ᱢᱤᱫᱴᱮᱱ ᱫᱚᱠᱚ ᱞᱟᱹᱭᱟ ᱯᱟᱴᱠᱟ ᱩᱫ
ᱦ
ᱟᱨ ᱚᱨ ᱛᱩᱫ ᱢᱤᱫᱴᱮᱱ ᱫᱚ ᱟᱫᱚ ᱵᱟᱝᱠᱷᱟᱱ ᱵᱟᱹᱧ ᱩᱭᱦᱟᱹᱨᱮᱜᱼᱟ ᱦᱟᱱᱛᱮ ᱫᱚ
ᱟᱪᱪᱷᱟ ᱛᱟᱦᱞᱮ ᱟᱹᱰᱤ ᱜᱟᱱ ᱜᱮᱢ ᱵᱟᱲᱟᱭᱟ ᱩᱵ ᱠᱚ ᱡᱚᱛᱚ ᱨᱚᱠᱚᱢᱟᱜ ᱩᱫᱢᱤ ᱠᱚᱢ ᱵᱟᱲᱟ ᱟᱠᱟᱫᱟᱼᱟ
ᱦᱮᱸ ᱡᱚᱢ ᱫᱩᱧ ᱡᱚᱢ ᱵᱟᱲᱟ ᱟᱠᱟᱫ ᱜᱮᱭᱟ ᱟᱫᱚ ᱵᱤᱨ ᱵᱤᱨ ᱥᱩᱨ ᱨᱮᱜᱮ ᱛᱟᱞᱮ ᱚᱲᱟᱜ ᱦᱚᱸ ᱟᱫᱚ ᱩᱫ ᱠᱚᱫᱚ ᱚᱱᱠᱟ ᱥᱮᱛᱟᱜ ᱵᱮᱲᱟ ᱡᱩᱫᱤ ᱵᱮᱨᱮᱫ ᱠᱟᱛᱮᱢ ᱪᱟᱞᱟᱜᱼᱟ ᱦᱟᱞᱟᱝ ᱯᱟᱸᱡᱟᱭᱟᱢ ᱛᱟᱦᱮ ᱟᱫᱚ ᱩᱫ ᱫᱚ ᱧᱟᱢᱚᱜ ᱜᱮᱭᱟ ᱟᱫᱚ ᱩᱫ ᱫᱚ ᱚᱲᱟᱜ ᱛᱮᱞᱮ ᱟᱹᱜᱩᱭᱟ ᱟᱫᱚ ᱟᱞᱮ ᱛᱤᱱᱟᱹᱜ ᱜᱮᱞᱮ ᱡᱚᱢᱟ ᱟᱨ ᱵᱟᱠᱷᱟᱱ ᱚᱱᱠᱟ ᱵᱟᱡᱟᱨ ᱠᱚᱨᱮ ᱟᱠᱷᱨᱤᱧ ᱦᱚᱞᱮ ᱤᱫᱤ ᱜᱮᱭᱟ
ᱦᱳᱭ ᱛᱟᱦᱚᱞᱮ ᱢᱟᱱᱮ ᱩᱫ ᱫᱚᱠᱚ ᱩᱛᱩᱭᱟᱥᱮ ᱵᱟᱝ ᱠᱷᱟᱹᱞᱤ ᱠᱚ ᱥᱚᱲᱮᱭᱟ
ᱵᱟᱝᱼᱟ ᱥᱩᱫᱷᱩ ᱥᱩᱨᱮ ᱥᱩᱢᱩᱝ ᱫᱚ ᱩᱛᱩ ᱠᱟᱛᱮ ᱦᱚᱸ ᱟᱹᱰᱤ ᱵᱮᱥ ᱵᱩᱡᱷᱟᱹᱜᱼᱟ ᱱᱚᱝᱠᱟ ᱡᱤᱞ ᱞᱮᱠᱟ ᱵᱷᱟ ᱠᱟᱛᱮᱢ ᱩᱛᱩ ᱠᱮᱫᱟ ᱡᱤᱞ ᱪᱮᱫ ᱞᱮᱠᱟ ᱠᱟᱛᱮ ᱵᱚᱱ ᱩᱛᱩᱭᱟ ᱟᱫᱚ ᱟᱹᱰᱤ ᱵᱮᱥ ᱵᱩᱡᱷᱟᱹᱜᱼᱟ ᱚᱱᱟᱦ
ᱟᱪᱪᱷᱟ ᱦᱳᱭ ᱢᱟᱱᱮ ᱤᱧᱫᱚ ᱠᱷᱟᱹᱞᱤ ᱥᱚᱲᱮ ᱛᱮᱫᱜᱤᱧ ᱡᱚᱢ ᱟᱠᱟᱟᱜᱼᱟ ᱟᱨ ᱢᱟᱱᱮ ᱚᱱᱮ ᱞᱟᱹᱭᱟᱫ ᱢᱮᱭᱟ ᱚᱱᱮ ᱡᱟᱦᱮᱨ ᱨᱮ ᱧᱟᱢᱚᱜ ᱜᱮᱧᱟ ᱧᱟᱢᱚᱜ ᱜᱮᱭᱟ ᱢᱟᱱᱮ ᱟᱞᱮ ᱫᱚᱞᱮ ᱥᱚᱲᱮ ᱜᱮᱭᱟ ᱩᱛᱩ ᱫᱚ ᱢᱟᱱᱮ ᱱᱚᱰᱮᱱᱤᱡ ᱤᱧ ᱜᱚᱜᱚ ᱢᱟᱱᱮ ᱩᱛᱩ ᱫᱚ ᱵᱟᱹᱧ ᱟᱸᱡᱚᱢᱟ ᱛᱫᱭᱟ
ᱚ ᱦᱮᱸᱛᱚ ᱩᱛᱩ
ᱦᱮᱸ ᱢᱟᱹᱭ ᱨᱚᱲ ᱢᱟ ᱵᱟᱝ ᱟᱸᱡᱚᱢᱚᱜ ᱠᱟᱱ ᱛᱟᱢ ᱫᱚ
ᱦᱮᱸ
ᱟᱨ ᱯᱟᱴᱠᱟ ᱩᱫ ᱦᱮᱸ ᱫᱤ ᱨᱚᱲ ᱵᱟᱝ ᱟᱸᱡᱚᱢᱚᱜ ᱠᱟᱱᱟ
ᱚ ᱟᱯᱮ ᱫᱚ ᱵᱤᱨ ᱫᱤᱥᱚᱢ ᱦᱚᱲ ᱛᱚ ᱚᱱᱠᱟ ᱠᱟᱹᱡ ᱦᱚᱨᱚ ᱚᱥᱩᱵᱤᱫᱷᱟᱜ ᱜᱮᱭᱟ ᱦᱮᱸ
ᱚᱱᱠᱟᱜᱮ ᱢᱟᱱᱮ ᱮᱸ ᱩᱫ ᱥᱳᱲᱮ ᱫᱚ ᱟᱹᱰᱤ ᱡᱳᱨ ᱜᱮ ᱥᱤᱵᱤᱞᱟ ᱤᱧ ᱫᱚ ᱫᱚᱢᱮ ᱜᱮ ᱥᱤᱵᱤᱞᱤᱧᱟᱹ
ᱚ ᱦᱳᱭ
ᱟᱨᱦᱚ ᱵᱤᱨ ᱨᱮ ᱚᱱᱠᱟ ᱡᱚᱵᱤᱞᱤ ᱠᱚᱦᱚᱸ ᱫᱚᱢᱮᱞᱮ ᱡᱚᱢ ᱜᱮᱭᱟ ᱵᱤᱨ ᱨᱮᱱᱟᱜ ᱡᱮᱢᱚᱱ ᱚᱱᱟ ᱤᱭᱟᱹ ᱠᱚᱞᱮ ᱧᱟᱢ ᱜᱮᱭᱟ ᱱᱮᱜᱼ ᱱᱮᱛᱟᱨ ᱜᱮ ᱡᱟᱹᱱᱤᱡ ᱠᱷᱟᱱᱚᱱᱮ ᱵᱷᱩᱸᱰᱨᱩ ᱵᱤᱞᱤᱜᱼᱟ ᱟᱨᱚ
ᱦ ᱚ ᱵᱟᱝᱟ ᱵᱟᱹᱧ ᱡᱚᱢ ᱟᱠᱟᱟᱜᱼᱟ ᱚᱱᱟ ᱠᱚ ᱚ ᱦᱚᱸ
ᱟᱹᱰᱤ ᱡᱩᱨ ᱥᱩᱵᱤᱞᱟᱚᱱᱟ ᱦᱚᱸ ᱚ ᱛᱤᱨᱤᱞ ᱚ ᱦᱮᱸ ᱵᱤᱨ ᱨᱮᱜᱮ ᱜᱩᱱᱵᱨᱩ ᱵᱤᱞᱤ ᱧᱟᱢᱚᱜᱼᱟ ᱟᱨᱚ ᱛᱤᱨᱤᱞ ᱫᱚ ᱦᱮᱸ ᱧᱟᱢᱚᱜ ᱜᱮᱭᱟ ᱟᱨᱦᱚᱸ ᱛᱟᱨᱚᱵ ᱠᱚ ᱢᱮᱨᱞᱮᱡ ᱠᱚ
ᱚ ᱛᱤᱨᱤᱞᱤᱧ ᱡᱚᱢ ᱞᱮᱼᱟ ᱟᱨ ᱛᱤᱨᱤᱞ ᱜᱮ ᱟᱨ ᱢᱟ ᱟᱨ ᱪᱮᱫ ᱤᱧ ᱡᱚᱢ ᱞᱮ ᱟᱪᱪᱷᱟ ᱚᱱᱟ ᱢᱮᱨᱟᱞ ᱠᱚ ᱞᱟᱹᱭ ᱫᱚ ᱢᱮᱨᱟᱞ ᱠᱚᱜᱮ ᱚᱱᱟ ᱵᱤᱨ ᱠᱚᱨᱮᱜ ᱜᱮ ᱦᱩᱭᱩᱜᱼᱟ
ᱦᱮᱸ ᱢᱮᱨᱟᱞ ᱫᱚ ᱵᱤᱨ ᱠᱚᱨᱮ ᱜᱮ ᱦᱩᱭᱩᱜᱼᱟ ᱦᱮᱸ ᱚᱱᱟ ᱦᱚᱸ ᱵᱤᱨ ᱨᱮᱜᱮ ᱦᱩᱭᱩᱜᱼᱟ
ᱦᱳᱭ ᱚᱱᱟᱧ ᱡᱚᱢ ᱟᱠᱟᱜᱼᱟ
ᱚ ᱟᱪᱪᱷᱟ ᱦᱮᱸ ᱢᱮᱨᱟᱞ ᱦᱚᱸ ᱡᱚᱼᱟ ᱵᱤᱨ ᱨᱮᱜᱮ
ᱦᱳᱭ ᱛᱟᱦᱚᱞᱮ ᱛᱟᱦᱞᱮ ᱛᱟᱦᱚᱞᱮ ᱫᱤᱫᱤ ᱟᱹᱰᱤᱜᱟᱱ ᱜᱮᱢ ᱵᱟᱲᱟᱭᱟ ᱛᱟᱦᱚᱞᱮ
ᱟ ᱟᱫᱚ ᱟᱞᱮ ᱥᱩᱨ ᱵᱤᱨ ᱠᱚᱨᱮ ᱜᱮᱛᱚ ᱧᱟᱢᱚᱜᱼᱟ ᱦᱟᱸᱜ ᱠᱷᱟᱱ ᱟᱫᱚ ᱚᱱᱠᱟᱜᱮ ᱪᱟᱞᱟᱣ ᱵᱟᱲᱟᱜ ᱜᱮᱭᱟᱞᱮ ᱟᱞᱮ ᱦᱚᱸ
ᱦᱮ ᱛᱟᱦᱚᱞᱮ ᱱᱟᱜ ᱫᱟᱜ ᱠᱮᱜᱼᱟᱭ ᱛᱟᱦᱞᱮ ᱱᱟᱦᱟᱜ ᱜᱮ ᱦᱩᱭᱩᱜᱼᱟ
ᱦᱮᱸ ᱟᱫᱚ ᱚᱱᱟ ᱫᱚ ᱫᱟᱜ ᱥᱟᱶ ᱥᱟᱶ ᱛᱮᱫᱚ ᱵᱟᱝᱟ ᱡᱮ ᱡᱩᱫᱤ ᱛᱮᱦᱤᱧ ᱮ ᱫᱟᱜ ᱠᱮᱫᱟ ᱜᱟᱯᱟ ᱥᱮᱛᱟᱜ ᱚᱱᱠᱟ ᱫᱚ ᱵᱟᱝᱟ ᱛᱮᱦᱮᱧ ᱡᱩᱫᱤ ᱫᱟᱜ ᱠᱮᱫᱟᱭ ᱵᱟᱨᱥᱤᱧ ᱯᱮ ᱫᱤᱱ ᱯᱚᱨᱮ ᱪᱟᱞᱟᱜ ᱢᱮ ᱟᱫᱚ ᱩᱱᱫᱚ ᱳᱫ ᱯᱩᱴᱠᱟᱹ ᱠᱚᱠᱚ ᱚᱢᱚᱱᱚᱜᱼᱟ ᱦᱮᱸ
ᱪᱮ ᱚᱠᱟ ᱞᱮᱠᱟᱱ ᱢᱟᱱᱮ ᱚᱠᱟ ᱞᱮᱠᱟᱱ ᱡᱟᱭᱜᱟ ᱩᱫ ᱯᱩᱴᱠᱟᱹ ᱫᱚ ᱦᱩᱭᱩᱜᱼᱟ ᱢᱟᱱᱮ ᱚᱠᱟ ᱞᱮᱠᱟᱱ ᱡᱟᱭᱜᱟ ᱨᱮᱫᱚ ᱢᱟᱱᱮ ᱰᱷᱮᱨ ᱦᱩᱭᱩᱜᱼᱟ
ᱚᱱᱟ ᱚᱛ ᱯᱩᱴᱠᱟᱹ ᱫᱚ ᱚᱱᱠᱟ ᱫᱚᱢᱮ ᱫᱚᱢᱮ ᱵᱟᱹᱞᱤ ᱡᱟᱭᱜᱟ ᱠᱚᱨᱮ ᱫᱚ ᱚᱱᱟ ᱠᱚᱫᱚ ᱵᱟᱝ ᱮᱢᱚᱱᱚᱜᱼᱟ ᱚᱱᱠᱟ ᱠᱟᱹᱴᱤᱡ ᱮ ᱱᱟᱥᱮ ᱱᱟᱥᱮ ᱫᱷᱟᱨᱟ ᱡᱚᱫᱤ ᱦᱟᱥᱟ ᱠᱚ ᱛᱟᱦᱮᱱᱟ ᱜᱷᱟᱥ ᱠᱚ ᱚᱱᱠᱟᱱᱟᱜ ᱡᱟᱭᱜᱟ ᱨᱮ ᱯᱩᱴᱠᱟᱹ ᱫᱚᱠᱚ ᱮᱢᱚᱱᱚᱜᱼᱟ ᱟᱨ ᱚᱱᱟ ᱩᱫ ᱫᱚ ᱚᱱᱠᱟ ᱮᱢᱚᱱᱚᱜ ᱜᱮᱭᱟ ᱵᱩᱞᱩᱝ ᱥᱩᱨ ᱠᱚᱨᱮ ᱟᱨ ᱮᱢᱱᱤ ᱡᱟᱭᱜᱟ ᱠᱚᱨᱮ ᱦᱚᱸ ᱮᱢᱚᱱᱚᱜ ᱜᱮᱭᱟ
ᱢᱟᱱᱮ ᱚ ᱦᱳᱭ ᱢᱟᱱᱮ ᱨᱚᱠᱚᱢ ᱨᱚᱠᱚᱢ ᱢᱟᱱᱮ ᱩᱫ ᱨᱚᱠᱚᱢ ᱨᱚᱠᱚᱢ ᱡᱟᱭᱜᱟᱨᱮ ᱦᱩᱭᱩᱜᱼᱟ ᱦᱮᱸᱥᱮ
ᱦᱳᱭ ᱦᱳᱭ
ᱦᱳᱭ ᱚᱱᱠᱟᱜ ᱜᱮ ᱡᱚᱢ ᱦᱩᱭᱩᱜᱼᱟ ᱱᱟᱦᱟᱜ ᱢᱤᱫ ᱫᱷᱟᱣ
ᱦᱮᱸ ᱡᱚᱢ ᱠᱟᱛᱮᱫ ᱢᱤᱫ ᱫᱷᱟᱣ ᱧᱮᱞ ᱞᱮᱜᱟᱭ ᱯᱮ ᱫᱚᱢᱮ ᱥᱤᱵᱤᱞᱟ
ᱦᱳᱭ ᱩᱛᱩ ᱟᱛᱮᱫ ᱥᱮ ᱡᱤᱞ ᱞᱮᱠᱟ ᱜᱮᱛᱚ ᱚᱱᱮ ᱟᱫᱟ ᱨᱚᱥᱩᱱ ᱠᱚᱠᱚ ᱮᱢᱟᱜᱼᱟ
ᱦᱳᱭ ᱦᱮᱸ ᱦᱮᱸ ᱡᱤᱞ ᱞᱮᱠᱟ ᱜᱮ ᱟᱫᱟᱨ ᱠᱚᱠᱚ ᱮᱢᱟᱜᱼᱟ
ᱚ ᱦᱳᱭ ᱱᱟᱦᱟᱜ ᱛᱚᱵᱮ ᱢᱤᱫ ᱫᱤᱱ ᱢᱤᱫ ᱫᱤᱱ ᱚᱱᱠᱟᱜᱮ ᱡᱚᱢ ᱦᱩᱭᱩᱜᱼᱟ ᱪᱮᱫ ᱞᱮᱠᱟ ᱵᱩᱡᱷᱟᱹᱜᱼᱟ ᱦᱮᱸᱥᱮ
ᱚ ᱦᱳᱭ
ᱛᱟᱦᱞᱮ ᱟᱯᱮ ᱥᱮᱫ ᱫᱚ ᱫᱚᱢᱮ ᱜᱮ ᱥᱟᱥᱛᱟ ᱜᱮᱭᱟ ᱩᱫ ᱯᱩᱴᱠᱟᱹ
ᱦᱮᱸ ᱚᱱᱠᱟ ᱮᱻ ᱵᱤᱨ ᱵᱤᱨ ᱢᱮᱱᱟᱜᱼᱟ ᱛᱚ ᱟᱫᱚ ᱛᱟᱦᱚᱞᱮ ᱡᱩᱫᱤ ᱚᱱᱠᱟ ᱯᱟᱸᱡᱟᱢ ᱩᱰᱩᱠᱚᱜᱼᱟ ᱛᱟᱦᱚᱞᱮ ᱧᱟᱢᱚᱜᱼᱟ ᱜᱮᱭᱟ ᱚᱱᱠᱟ ᱩᱫ ᱯᱷᱩᱴᱠᱟᱹ ᱠᱚ ᱟᱹᱜᱩ ᱠᱟᱛᱮᱫ ᱜᱮ ᱚᱲᱟᱜ ᱛᱮᱫᱚᱢ ᱨᱩᱣᱟᱹᱲᱟ
ᱟᱪᱪᱷᱟ ᱦᱳᱭᱛᱚ
ᱦᱩᱸ
ᱛᱟᱦᱚᱞᱮ ᱚᱱᱟ ᱠᱚᱜᱮᱯᱮ ᱚᱱᱟ ᱠᱚᱜᱮ ᱯᱮ ᱡᱚᱢᱟ ᱱᱟᱦᱟᱜ ᱵᱟᱨᱥᱤ
ᱦᱮᱸ ᱦᱮᱸ ᱚᱱᱟ ᱠᱚᱜᱮᱞᱮ ᱡᱚᱢᱟ ᱟᱫᱚ ᱚᱱᱠᱟ ᱡᱩᱫᱤ ᱩᱛᱩ ᱠᱚ ᱵᱟᱝ ᱛᱟᱦᱮᱱ ᱠᱷᱟᱱ ᱟᱫᱚ ᱩᱫ ᱯᱷᱩᱴᱠᱟᱹ ᱜᱮ ᱟᱹᱜᱩ ᱠᱟᱛᱮᱢ ᱩᱛᱩ ᱜᱚᱫ ᱠᱮᱫᱟ
ᱚ ᱟᱪᱪᱷᱟ ᱚᱱᱟ ᱚᱱᱟ ᱠᱚ ᱨᱚᱦᱚᱲ ᱜᱮᱭᱟ ᱥᱮ ᱵᱟᱝᱟ ᱚᱱᱟ ᱩᱫ ᱠᱚ ᱨᱚᱦᱚᱲ ᱜᱟᱱᱚᱜᱼᱟ ᱥᱮ ᱵᱟᱝ
ᱩᱫ ᱠᱚᱫᱚ ᱚᱱᱠᱟ ᱨᱚᱦᱚᱲ ᱫᱚ ᱡᱟᱹᱱᱤᱡ ᱵᱟᱝ ᱜᱟᱱᱚᱜᱼᱟ ᱟᱞᱮ ᱫᱚᱮᱠᱷᱟᱱ ᱵᱟᱞᱮ ᱨᱚᱦᱚᱲ ᱵᱟᱲᱟ ᱟᱠᱟᱫ ᱛᱚ
ᱟᱪᱪᱷᱟ ᱦᱳᱭ ᱚᱱᱟᱜᱮ ᱵᱟᱠᱷᱟᱡ ᱡᱩᱫᱤ ᱨᱚᱦᱚᱲ ᱠᱚ ᱜᱟᱱᱚᱜ ᱠᱷᱟᱱ ᱦᱳᱭ ᱢᱟᱱᱮ ᱡᱩᱫᱤ ᱱᱚᱝᱠᱟ ᱦᱮᱸ ᱦᱳᱭ ᱡᱚᱢ ᱜᱟᱱᱚᱜᱼᱟ ᱢᱟᱱᱮ ᱚᱱᱠᱟ ᱢᱟ ᱱᱟᱜ ᱵᱟᱨᱥᱤᱧ ᱯᱮ ᱫᱤᱱ ᱢᱟ ᱚᱱᱠᱟ ᱢᱟ ᱱᱟᱜ ᱵᱟᱭ ᱫᱟᱜᱟᱭ ᱮᱱᱠᱷᱟᱡ ᱫᱚ ᱜᱮ ᱨᱚᱦᱚᱲᱛᱮ ᱡᱩᱫᱤ ᱚᱱᱠᱟ ᱜᱟᱱᱚᱜ ᱠᱷᱟᱡ ᱞᱟᱹᱭᱮᱫ ᱤᱧ ᱤᱧᱢᱟ ᱵᱟᱹᱧ ᱵᱟᱲᱟᱭᱟ ᱩᱱᱟᱹᱜ ᱚᱱᱟ ᱩᱫ ᱠᱚ ᱯᱷᱩᱴᱠᱟᱹ ᱠᱚᱨᱮᱱᱟᱜ ᱢᱟ ᱛᱮ ᱤᱧ ᱯᱟᱞᱮ ᱵᱟᱝᱟ ᱢᱟᱱᱮ ᱡᱮᱢᱚᱱ ᱟᱲᱟᱜ ᱠᱚ ᱡᱟᱦᱟᱱᱟᱜ ᱠᱚ ᱢᱟᱱᱮ ᱟᱲᱟᱜ ᱠᱚ ᱡᱟᱦᱟᱱᱟᱜ ᱠᱚ ᱵᱟᱝ ᱧᱟᱢᱚᱜᱼᱟ ᱡᱮᱢᱚᱱ ᱩᱞ ᱠᱚᱦᱚᱸ ᱠᱚ ᱨᱚᱦᱚᱲ ᱥᱮ ᱟᱫᱚ ᱤᱧ ᱞᱟᱹᱭᱮᱫᱼᱟ ᱯᱟᱞᱮᱱ ᱩᱫ ᱯᱷᱩᱴᱠᱟᱹ
ᱦᱮᱸ ᱦᱮᱸ ᱩᱫ ᱫᱚ ᱚᱱᱠᱟ ᱵᱟᱝᱞᱮ ᱨᱚᱦᱚᱲ ᱵᱟᱲᱟ ᱟᱠᱟᱫᱟ ᱟᱫᱚ ᱤᱧᱦᱚᱸ ᱚᱱᱠᱟ ᱫᱚ ᱵᱟᱲᱟᱭ ᱫᱚ ᱵᱟᱹᱱᱩᱜ ᱟᱠᱟᱫ ᱛᱤᱧᱟᱹ ᱦᱟᱸᱜ ᱠᱷᱟᱱ ᱢᱟᱱᱮ ᱤᱧᱤᱧ ᱧᱮᱞ ᱟᱹᱜᱩᱣ ᱟᱠᱟᱫᱟ ᱚᱱᱠᱟ ᱩᱫ ᱫᱚ ᱵᱟᱞᱮ ᱨᱚᱦᱚᱲ ᱵᱟᱲᱟ ᱟᱠᱟᱼᱟ ᱩᱫ ᱫᱚ ᱢᱟᱱᱮ ᱴᱟᱴᱠᱟ ᱩᱫ ᱡᱟᱦᱟᱸ ᱟᱹᱜᱩ ᱠᱟᱛᱮᱢ ᱩᱛᱩᱭᱟ ᱚᱱᱟᱴᱟᱜ ᱫᱚ ᱫᱚᱢᱮ ᱜᱮ ᱥᱤᱵᱤᱞᱟ
ᱚᱻ ᱟᱪᱪᱷᱟ ᱦᱳᱭ ᱟᱨ ᱠᱟᱹᱡ ᱚᱱᱟ ᱚᱱᱟ ᱢᱟᱱᱮ ᱪᱮᱫ ᱠᱚ ᱞᱟᱹᱭᱟ ᱚᱸᱰᱮ ᱡᱟᱦᱟᱸ ᱚᱱᱟ ᱩᱫ ᱠᱚᱫᱚ ᱰᱷᱮᱨ ᱫᱚ ᱵᱟᱝ ᱠᱮᱴᱮᱡ ᱛᱟᱦᱮᱱᱟ ᱦᱮᱸ ᱥᱮ
ᱦᱮᱸ ᱚᱱᱟ ᱫᱚ ᱰᱷᱮᱨ ᱫᱚ ᱠᱮᱴᱮᱡ ᱫᱚ ᱵᱟᱝ ᱛᱟᱦᱮᱱᱟ
ᱚ ᱮᱱᱠᱷᱟᱡ ᱱᱟᱱᱟᱜ ᱪᱮᱫ ᱞᱮᱠᱟᱢ ᱨᱚᱦᱚᱲᱟ ᱨᱚᱦᱚᱲ ᱦᱚᱸ
ᱦᱳᱭ ᱦᱳᱭ ᱮᱻ ᱚᱱᱟ ᱫᱚ ᱞᱟᱹᱵᱤᱫ ᱜᱮᱭᱟ ᱥᱮ ᱞᱟᱢᱪᱟᱜᱚᱜᱼᱟ ᱫᱚᱢᱮ ᱢᱤᱫ ᱜᱷᱟᱹᱲᱤᱡ ᱨᱮᱜᱮ
ᱚ
ᱜᱮᱡᱮᱨᱚᱜᱼᱟ
ᱦᱳᱭ ᱜᱮᱡᱮᱨᱚᱜᱼᱟ ᱛᱟᱦᱞᱮ ᱢᱟᱱᱮ ᱩᱛᱩ ᱟᱨᱚ ᱯᱤᱴᱷᱟᱹᱭ ᱜᱮᱭᱟ ᱠᱚ ᱥᱮ ᱵᱟᱝᱼᱟ
ᱯᱤᱴᱷᱟᱹ ᱦᱚᱞᱮ ᱯᱤᱴᱷᱟᱹ ᱵᱟᱲᱟᱭ ᱜᱮᱭᱟ ᱫᱚᱢᱮ ᱥᱤᱵᱤᱞᱟ ᱯᱤᱴᱷᱟᱹ ᱦᱚᱸ ᱩᱫ ᱯᱤᱴᱷᱟᱹ
ᱚ ᱦᱳᱭ ᱦᱳᱭ ᱩᱫ ᱯᱤᱴᱷᱟᱹᱣᱟ ᱵᱟᱝ